ᱦᱮᱞᱳ, ᱦᱳᱭ ᱟᱸᱡᱚᱢᱚᱜ ᱠᱟᱱᱟ, ᱟᱸᱡᱚᱢᱮᱫᱼᱟ ᱵᱮᱱ ᱟᱹᱞᱤᱧᱟᱜ?
ᱦᱩᱸ
ᱵᱮᱥᱛᱮ ᱟᱸᱡᱚᱢᱚᱜ ᱠᱟᱱᱟ ᱛᱚ?
ᱦᱮᱸ, ᱟᱹᱞᱤᱧᱟᱜ ᱟᱲᱟᱝ?
ᱦᱳᱭ ᱟᱸᱡᱚᱢᱚᱜ ᱠᱟᱱ ᱜᱮᱭᱟ᱾
ᱟᱪᱪᱷᱟ, ᱚᱱᱮ ᱜᱤᱧ ᱧᱮᱞᱮᱫ ᱛᱟᱦᱮᱸᱫ ᱚᱱᱟ ᱥᱟᱱᱛᱟᱞ ᱯᱚᱨᱜᱚᱱᱟ ᱨᱮᱱᱟᱜ, ᱨᱮᱯᱚᱨᱴᱟᱨ
ᱦᱳᱭ ᱨᱚᱫ, ᱨᱚᱲ ᱵᱮᱱ ᱦᱮᱸ,
ᱦᱚᱭᱛᱚ ᱩᱱ ᱟᱹᱭᱟᱹ ᱥᱤᱫᱩᱼᱠᱟᱱᱩᱻ ᱟᱹᱛᱩ ᱢᱮᱱᱟᱜ ᱫᱚ, ᱵᱷᱚᱜᱽᱱᱟᱰᱤ, ᱟᱪᱪᱷᱟ ᱚᱱᱟᱻ ᱚᱱᱟ ᱦᱩᱸ ᱚᱱᱟ ᱠᱚᱨᱮ, ᱚᱱᱟ ᱠᱚᱨᱮᱱ ᱦᱚᱲ ᱦᱚᱸᱛᱚ ᱥᱤᱠᱱᱟᱹᱛ ᱤᱭᱟᱹ ᱜᱮᱭᱟᱣ ᱠᱚ ᱦᱮᱸ ᱪᱮ?
ᱦᱳᱭ ᱥᱟᱱᱟᱢᱟᱜ ᱜᱮ ᱥᱤᱠ ᱱᱟᱹᱛ ᱜᱮᱭᱟ ᱠᱚ ᱟᱫᱚ ᱴᱚᱯᱤᱠ ᱞᱮᱠᱟ ᱛᱮᱞᱟᱝ ᱞᱟᱹᱭᱟ ᱛᱚ ᱵᱮᱥ ᱜᱟᱱᱚᱜᱼᱟ, ᱦᱟᱸ ᱱᱟᱦᱟᱸᱜ,
ᱦᱮᱸ ᱦᱮᱸ, ᱟᱪᱪᱷᱟ ᱴᱚᱯᱤᱠ ᱴᱩᱯᱤᱠ ᱫᱚ ᱯᱚᱨᱚᱵᱽ ᱱᱤᱭᱟᱹ ᱞᱟᱝ ᱞᱟᱹᱭᱟ, ᱯᱚᱨᱚᱵᱽ ᱦᱮᱸ
ᱦᱳᱭ᱾
ᱟᱪᱪᱷᱟ ᱯᱚᱨᱚᱵᱽ
ᱟᱯᱮ ᱥᱤᱱ ᱪᱮᱫ ᱠᱩ ᱯᱚᱨᱚᱵᱽ ᱦᱩᱭᱩᱜ ᱛᱟᱦᱮᱱᱟ?
ᱯᱚᱨᱚᱵᱽ ᱟᱞᱮ ᱥᱮᱫ ᱫᱚ ᱡᱮᱢᱚᱱ ᱟᱵᱚᱱᱟᱜ ᱡᱟᱦᱟᱸ ᱯᱚᱨᱚᱵᱽ ᱠᱚ ᱢᱮᱱᱟᱜ ᱛᱟᱵᱚᱱᱟ᱾ ᱵᱟᱦᱟ, ᱥᱚᱦᱨᱟᱭ, ᱢᱟᱜ ᱢᱚᱬᱮ᱾ ᱮᱸᱜ ᱛᱟᱯᱚᱨᱮ ᱮᱸ᱾ ᱦᱮᱸ ᱚᱱᱟ ᱠᱚᱜᱮ᱾ ᱟᱨᱚ ᱢᱮᱱᱟᱜᱼᱟ ᱟᱭᱢᱟ ᱟᱭᱢᱟ ᱯᱚᱨᱚᱵᱽ ᱠᱚᱦᱚᱸ ᱢᱮᱱᱟᱜᱼᱟ ᱾ ᱡᱮᱢᱚᱱ ᱟᱨᱦᱚᱸ ᱦᱚᱜᱼᱚᱭ ᱵᱩᱨᱩ, ᱵᱩᱨᱩ ᱯᱟᱛᱟ ᱦᱩᱭᱩᱜ ᱠᱟᱱᱟ ᱾ ᱵᱚᱨᱚ ᱯᱟᱛᱟ ᱟᱸᱡᱚᱢ ᱵᱟᱲᱟ ᱠᱟᱫᱟ ᱯᱮ ᱛᱚ᱾
ᱦᱳᱭ ᱟᱸᱡᱚᱢ ᱜᱮ᱾
ᱚ ᱵᱟᱝᱯᱮ ᱦᱮᱠ ᱵᱟᱲᱟ ᱟᱠᱟᱱᱟ᱾ ᱵᱚᱨᱚ ᱯᱟᱛᱟ ᱠᱚᱫᱚ᱾
ᱦᱳᱭ ᱥᱮᱱ ᱫᱚ ᱵᱟᱝ ᱦᱳᱭ ᱟᱠᱟᱱᱟ᱾ ᱠᱷᱟᱹᱞᱤ ᱟᱸᱡᱚᱢ ᱥᱩᱢᱩᱝ ᱜᱮ᱾
ᱵᱩᱨᱩ ᱯᱟᱛᱟ ᱾ ᱟᱨ ᱤᱭᱟᱹ ᱯᱟᱴᱟᱵᱤᱸᱫᱷᱟᱹ ᱠᱚ᱾
ᱵᱟᱝ, ᱠᱷᱟᱹᱞᱤ ᱟᱸᱡᱚᱢ ᱦᱳᱭ ᱠᱟᱱᱟ᱾
ᱟᱯᱮ ᱚᱱᱟ ᱠᱚᱨᱮᱱ ᱵᱟᱝᱠᱚ ᱦᱮᱠ ᱵᱟᱲᱟ ᱟᱠᱟᱱᱟ?
ᱩᱠᱩᱨ, ᱱᱤᱛ ᱦᱟᱹᱵᱤᱡ ᱫᱚ ᱵᱟᱝ ᱟᱸᱡᱚᱢ ᱵᱟᱲᱟᱣ ᱠᱟᱱᱟ᱾ ᱟᱫᱚ ᱡᱩᱫᱤ ᱡᱟᱦᱟᱸᱭ ᱠᱚᱠᱚ ᱥᱮᱱ ᱵᱟᱲᱟ ᱟᱠᱟᱱ ᱠᱷᱟᱱ, ᱦᱚᱭ ᱫᱟᱲᱮᱭᱟᱜᱼᱟ᱾
ᱟᱫᱚ ᱚᱱᱟ ᱠᱚᱦᱚᱸ ᱛᱚ ᱟᱵᱚᱱᱟᱜ ᱜᱮ ᱯᱚᱨᱚᱵᱽ ᱠᱟᱱ ᱛᱟᱵᱚᱱᱟ᱾ ᱟᱯᱮ ᱥᱮᱜ ᱚᱱᱮ ᱥᱚᱦᱨᱟᱭ ᱠᱚ ᱦᱩᱭᱩᱜ ᱜᱮᱭᱟ ᱛᱚ?
ᱦᱳᱭ ᱥᱚᱦᱨᱟᱭ ᱠᱚᱫᱚ ᱜᱩᱴᱟ ᱫᱤᱥᱚᱢ ᱜᱮ ᱦᱩᱭᱩᱜᱼᱟ ᱾ ᱟᱵᱚ ᱥᱟᱱᱛᱟᱲᱟᱜ ᱠᱟᱱᱟ ᱛᱚ᱾ ᱟᱫᱚ ᱥᱚᱨᱦᱟᱭ ᱠᱚᱫᱚ ᱦᱩᱭᱩᱜ ᱛᱟᱦᱮᱱ ᱜᱮᱭᱟ᱾ ᱟᱪᱪᱷᱟ, ᱥᱚᱨᱦᱟᱭ ᱠᱚᱫᱚ ᱟᱯᱮ ᱥᱮᱱ ᱪᱮᱫ ᱞᱮᱠᱟ ᱦᱩᱭᱩᱜ ᱛᱟᱦᱮᱱ ᱛᱮ?
ᱟᱞᱮ ᱫᱚ ᱤᱭᱟᱹ ᱥᱚᱦᱨᱟᱭ ᱪᱟᱸᱫᱳ ᱨᱮᱜᱮ ᱞᱮ ᱥᱚᱦᱨᱟᱭ ᱚᱜ ᱜᱮᱭᱟ᱾
ᱦᱳᱭ ᱢᱟᱱᱮ ᱠᱟᱹᱨᱛᱤᱠ ᱟᱢᱵᱟᱼᱵᱟᱹᱥᱭᱟ. ᱨᱮ᱾
ᱦᱳᱭ ᱦᱳᱭ᱾
ᱦᱳᱭ᱾
ᱟᱫᱚ ᱥᱟᱱᱛᱟᱲ ᱪᱮᱫ ᱤᱭᱟ. ᱠᱮᱞᱮᱱᱰᱟᱨ ᱛᱮᱠᱷᱟᱱ ᱫᱚ᱾ ᱚᱱᱟ ᱥᱚᱦᱨᱟᱭ ᱪᱟᱸᱫᱳ ᱜᱮ ᱵᱚᱱ ᱢᱮᱱᱟ᱾
ᱦᱳᱭ ᱦᱳᱭ᱾
ᱦᱩᱸ ᱛᱚᱠᱷᱚᱱ ᱜᱮ ᱟᱫᱚ ᱚᱱᱮ, ᱰᱟᱹᱝᱨᱤ ᱠᱚᱞᱮ ᱠᱷᱩᱱᱴᱟᱹᱣ ᱠᱚᱣᱟ᱾
ᱦᱳᱭ᱾
ᱟᱯᱮ ᱥᱮᱜ ᱠᱚ ᱠᱷᱩᱱᱴᱟᱹᱣ ᱠᱚ ᱜᱮᱭᱟ ᱛᱚ?
ᱦᱳᱭ, ᱟᱵᱮᱱ ᱞᱟᱹᱭ ᱞᱮᱵᱮᱱ ᱾ᱟᱨ ᱟᱹᱞᱤᱧ ᱞᱤᱧ ᱞᱟᱹᱭᱼᱟ ᱟᱞᱮ ᱥᱮᱱᱟᱜ᱾
ᱟᱪᱪᱷᱟ, ᱟᱫᱚᱼᱼ ᱮᱸ ᱯᱟᱹᱭᱞᱳ ᱫᱚ ᱦᱩᱭᱩᱜ ᱠᱟᱱᱟ᱾ ᱡᱮᱫᱤᱱ ᱟᱢᱟᱵᱟ. ᱥᱭᱟ.
ᱦᱳᱭ᱾
ᱦᱮᱸ, ᱯᱳᱭᱞᱳ ᱫᱚ ᱜᱚᱴ ᱯᱩᱡᱟᱹ ᱦᱳᱭᱳᱜᱼᱟ ᱾ ᱡᱟᱦᱟᱸ ᱠᱚ ᱢᱮᱱᱟ ᱚᱱᱮ ᱰᱟᱝᱨᱤ ᱵᱮᱞᱮ ᱠᱚᱠᱚ ᱞᱮᱵᱮᱫ ᱦᱚᱪᱚ ᱠᱚᱫᱚ᱾ ᱵᱮᱞᱮ ᱠᱚ ᱦᱮᱸ, ᱵᱮᱞᱮ ᱠᱚᱠᱚ ᱞᱮᱵᱮᱫ ᱦᱚᱪᱚ ᱠᱟᱛᱮ᱾ ᱚᱠᱚᱭᱮ ᱰᱟᱝᱨᱤ ᱵᱮᱞᱮ ᱞᱮᱵᱮᱫ ᱠᱮᱫᱟᱭ ᱩᱱᱤᱻ ᱟᱫᱚ᱾ ᱫᱚᱛᱚ ᱢᱮᱫᱴᱮᱱ ᱠᱚ ᱮᱢᱟᱭᱟ ᱟᱨ ᱫᱷᱩᱛᱤ ᱢᱤᱫᱴᱮᱱ ᱯᱟᱹᱧᱪᱤ ᱫᱷᱩᱛᱤ ᱢᱤᱫᱴᱮᱱ ᱠᱚ ᱮᱢᱟᱭᱟ᱾ ᱛᱟᱯᱚᱨᱮ, ᱚᱸᱰᱮ ᱠᱷᱚᱱᱟᱜ ᱱᱟᱭᱠᱮ ᱟᱫᱚ ᱚᱲᱟᱜ ᱛᱮᱠᱚ ᱟᱹᱜᱩᱭᱮᱭᱟ᱾ ᱟᱹᱜᱩ ᱠᱟᱛᱮᱫ ᱟᱫᱚ ᱩᱱ ᱦᱤᱞᱳᱜ ᱟᱫᱚ ᱠᱚ ᱩᱰᱩᱠᱚᱜᱼᱟᱠᱚ ᱚᱲᱟᱜ ᱨᱮᱫᱚ ᱟᱫᱚ ᱯᱤᱴᱷᱟᱹ ᱞᱟᱴᱷᱟᱭ ᱟᱠᱚ᱾ ᱦᱩᱸ, ᱯᱤᱴᱷᱟᱹ ᱞᱟᱴᱷᱟ ᱠᱟᱛᱮ ᱟᱫᱚ, ᱚᱲᱟᱜ ᱛᱮ ᱚᱲᱟᱜ ᱟᱫᱚ ᱡᱟᱜᱟᱣ ᱠᱚ ᱩᱰᱩᱠᱚᱜᱼᱟ ᱦᱮᱸ ᱴᱟᱢᱟᱠ ᱟᱛᱮ, ᱛᱩᱢᱫᱟᱜ ᱟᱛᱮ᱾ ᱦᱮᱸ, ᱟᱫᱚ ᱰᱷᱟᱝᱨᱤ ᱩᱱᱠᱩ ᱠᱚ ᱡᱟᱜᱟᱣ ᱠᱚᱣᱟ ᱚᱲᱟᱜ ᱚᱲᱟᱜ ᱠᱚ ᱪᱟᱞᱟᱜᱼᱟ ᱡᱟᱜᱟᱣ ᱠᱟᱛᱮ ᱥᱮᱨᱮᱧ ᱟᱠᱚ ᱫᱩᱨᱟᱝ ᱟᱠᱚ ᱦᱮᱸ,
ᱦᱳᱭ᱾
ᱛᱟᱨᱯᱚᱨᱮ ᱟᱫᱚ, ᱜᱚᱴᱟ ᱟᱹᱛᱩ ᱠᱚ ᱡᱟᱜᱟᱣ ᱯᱩᱨᱟᱹᱣ ᱠᱟᱛᱮᱫ ᱛᱟᱯᱚᱨᱮᱨ ᱫᱤᱱ ᱫᱚ ᱰᱟᱝᱨᱤ ᱠᱚᱫᱚ ᱠᱚ ᱢᱟᱱᱮ ᱪᱩᱢᱟᱹ ᱵᱟᱲᱟ ᱟᱠᱚ ᱧᱤᱫᱟᱹᱠᱚ ᱪᱩᱢᱟᱹᱲᱟ ᱟᱠᱚᱣᱟ᱾ ᱢᱟᱱᱮ ᱤᱫᱤᱭᱟᱭ ᱟᱨᱠᱤ ᱢᱟᱱᱮ ᱯᱨᱚᱫᱤᱯ ᱛᱚ ᱛᱟᱦᱮᱱᱜᱮᱭᱟ᱾
ᱦᱳᱭ ᱦᱳᱭ᱾
ᱦᱮᱸ ᱥᱤᱢᱟᱹ ᱵᱟᱲᱟ ᱠᱟᱛᱮᱜ ᱛᱟᱨᱯᱚᱨᱮ ᱟᱫᱚ, ᱦᱳᱭ ᱛᱟᱨᱯᱚᱨᱮ ᱱᱮᱠᱥᱴ ᱫᱤᱱ ᱡᱟᱦᱟᱸ ᱯᱚᱨᱮᱨ ᱫᱤᱱ ᱫᱚ ᱜᱤᱨᱟᱹᱜ ᱟᱠᱚ ᱩᱱ ᱦᱤᱞᱳᱜ ᱫᱚ ᱤᱭᱟᱹ ᱜᱟᱹᱭ ᱜᱚᱲᱟ ᱡᱟᱦᱟᱸ ᱚᱱᱟ ᱠᱚ ᱵᱚᱸᱜᱟᱭᱟ ᱾ ᱠᱚ ᱜᱟᱹᱭ ᱜᱟᱲᱟ ᱨᱮ ᱚᱱᱟ ᱠᱚ ᱟᱞᱯᱚᱱᱟ ᱠᱟᱛᱮᱫ ᱟᱫᱚ ᱚᱱᱟ ᱠᱚᱠᱚ ᱵᱚᱸᱜᱟᱭᱟ ᱵᱚᱸᱜᱟ ᱠᱟᱛᱮᱫ ᱩᱱ ᱦᱤᱞᱳᱜ ᱫᱚ ᱰᱟᱝᱨᱤ ᱠᱚ, ᱡᱤᱨᱮᱫ ᱠᱟᱱ ᱦᱮᱸ ᱩᱱᱦᱤᱞᱚᱜ ᱫᱚ ᱰᱟᱝᱨᱤ ᱠᱚ ᱥᱟᱯᱷᱟ ᱠᱚᱣᱟ ᱠᱚ ᱥᱩᱱᱩᱢ ᱠᱚᱠᱚ ᱚᱡᱚᱜ ᱟᱠᱚᱣᱟ ᱵᱚᱦᱚᱜ ᱠᱚᱨᱮ, ᱵᱚᱦᱚᱜ ᱨᱮᱫᱚ ᱤᱭᱟᱹᱠᱚᱨᱮ ᱫᱮᱨᱮᱧ ᱨᱮ᱾
ᱦᱳᱭ,
ᱚᱡᱚᱜ ᱟᱠᱚᱣᱟ ᱠᱚ ᱛᱟᱨᱯᱚᱨᱮ ᱟᱫᱚ, ᱦᱩᱸ ᱵᱤᱨᱟᱹᱜ ᱟᱠᱚ ᱩᱱᱦᱤᱞᱳᱜ ᱫᱚ, ᱛᱟᱯᱚᱨᱮ ᱚᱱᱟ ᱯᱚᱨᱮᱨ ᱫᱤᱱ ᱡᱟᱦᱟᱸ ᱯᱮ ᱢᱟᱦᱟ ᱦᱤᱞᱳᱜ ᱢᱤᱫ ᱫᱤᱱ ᱴᱟᱜ ᱯᱟᱲᱟᱜ ᱠᱟᱱᱟ ᱩᱱ ᱦᱤᱞᱚᱜ ᱫᱚ ᱟᱫᱚ, ᱠᱷᱩᱱᱴᱟᱣ ᱠᱚᱣᱟ ᱞᱮ ᱰᱟᱝᱨᱤ ᱛᱟᱨᱟᱥᱤᱝ ᱵᱮᱲᱟ ᱦᱮᱸ᱾ ᱠᱷᱩᱱᱴᱤ ᱨᱮ ᱛᱚᱞ ᱠᱟᱛᱮ ᱡᱷᱚᱛᱚ ᱦᱚᱲ ᱢᱟᱱᱮ ᱥᱟᱱᱟᱢ ᱜᱮ ᱛᱤᱨᱞᱟᱹ ᱦᱚᱯᱚᱱ ᱟᱨ ᱠᱚᱲᱟ ᱦᱚᱯᱚᱱ ᱠᱚ ᱡᱟᱦᱟᱸᱭ ᱢᱮᱱᱟᱜ ᱠᱚᱣᱟ,
ᱦᱳᱭ
ᱟᱫᱚ ᱥᱟᱱᱟᱢ ᱠᱚᱜᱮ ᱱᱟᱣᱟ ᱫᱷᱩᱛᱤ ᱦᱮᱸ ᱱᱟᱣᱟ ᱫᱷᱩᱛᱤ ᱠᱚᱠᱚ ᱦᱚᱨᱚᱜᱟ, ᱦᱲᱚᱜ ᱠᱟᱛᱮ ᱟᱨ ᱡᱟᱸᱦᱟᱭ ᱯᱮᱲᱟ ᱠᱚ ᱦᱤᱡᱩᱜ ᱟᱠᱚ ᱱᱮᱶᱛᱟ ᱯᱮᱲᱟ ᱠᱚ᱾
ᱦᱳᱭ ᱦᱳᱭ᱾
ᱦᱮᱸ ᱱᱮᱣᱛᱟ ᱢᱤᱥᱨᱟ ᱠᱚᱠᱚ ᱦᱤᱡᱩᱜ ᱜᱮᱭᱟ ᱛᱚ
ᱦᱳᱭ ᱡᱮᱢᱚᱱ ᱢᱤᱫ ᱤᱭᱟᱹ ᱛᱮᱵᱮᱱ ᱞᱟᱹᱭᱟ ᱛᱚ, ᱡᱮᱢᱚᱱᱤᱧ ᱟᱹᱞᱤᱧ ᱞᱤᱧ ᱞᱟᱹᱭᱮᱫ ᱠᱟᱱᱟ ᱡᱮᱢᱚᱱ ᱥᱚᱨᱦᱟᱭ ᱵᱮᱱ ᱞᱟᱹᱭᱮᱫ ᱠᱟᱱᱟ ᱥᱮ ᱛᱚ ᱡᱮᱢᱚᱱ ᱟᱵᱚ, ᱥᱚᱨᱦᱟᱭ ᱫᱚᱵᱚᱱ ᱞᱟᱹᱭᱚᱜ ᱠᱟᱱᱟ ᱡᱮ ᱢᱚᱬᱮ ᱥᱤᱧ ᱢᱚᱬᱮ ᱧᱤᱫᱟᱹ ᱯᱚᱨᱚᱵᱽ ᱠᱟᱱ ᱛᱟᱵᱚᱱᱟ ᱦᱳᱭᱥᱮ, ᱦᱟᱹᱛᱤ ᱞᱮᱟᱱ ᱯᱚᱨᱚᱵ ᱟᱫᱚ ᱟᱵᱮᱱ ᱪᱮᱫ ᱟᱵᱮᱱ ᱪᱮᱫ ᱞᱮᱠᱟ ᱵᱤᱱ ᱞᱟᱹᱭ ᱠᱮᱫᱼᱟ ᱟᱹᱰᱤ ᱵᱮᱥ ᱵᱮᱱ ᱞᱟᱹᱭ ᱠᱮᱭᱼᱟ ᱡᱮ, ᱯᱳᱭᱞᱳ ᱫᱤᱱ ᱡᱟᱦᱟᱸ ᱠᱚ ᱢᱮᱛᱟᱜ ᱠᱟᱱᱟ ᱚᱱᱟ ᱫᱚ ᱦᱟᱸᱜ ᱟᱞᱮ ᱥᱮᱱ ᱫᱚ ᱯᱳᱭᱞᱳ ᱫᱤᱱ ᱫᱚ ᱩᱢ ᱠᱚ ᱢᱮᱛᱟᱜ ᱠᱟᱱᱟ᱾ ᱟᱨ ᱦᱳᱭ ᱩᱢ ᱢᱟᱦᱟᱸ ᱫᱚᱥᱟᱨ ᱫᱚᱥᱟᱨ ᱦᱤᱞᱳᱜ ᱫᱚ ᱱᱟᱦᱟᱜ ᱵᱚᱸᱜᱟ ᱢᱟᱦᱟᱸ ᱡᱟᱦᱟᱸ ᱵᱚᱸᱜᱟ ᱡᱤᱞ ᱩᱛᱩ ᱦᱩᱭᱩᱜ ᱛᱟᱦᱮᱱᱟ᱾ ᱟᱨ ᱛᱮᱥᱟᱨ ᱫᱤᱱ ᱫᱚ ᱦᱟᱸᱜ ᱠᱷᱩᱱᱴᱟᱹᱣ ᱢᱟᱦᱟ,
ᱦᱩᱸ,
ᱟᱨ ᱚᱱᱟ ᱠᱷᱚᱡ ᱫᱚᱥᱟᱨ ᱫᱤᱱ ᱫᱚ ᱦᱟᱸᱜ ᱡᱟᱞᱮ ᱢᱟᱦᱟᱸᱟᱨ ᱚᱱᱟ ᱠᱷᱚᱱ ᱫᱚᱥᱟᱨ ᱫᱤᱱ ᱫᱚ ᱦᱟᱸᱜ, ᱠᱚ ᱢᱮᱛᱟᱜᱼᱟ ᱥᱟᱠᱨᱟᱛ ᱦᱳᱭ ᱵᱟᱥᱠᱮ ᱢᱟᱦᱟᱸ ᱥᱟᱠᱨᱟᱛ ᱦᱳᱭ᱾ ᱟᱫᱚ ᱱᱟᱦᱟᱸᱜ ᱟᱵᱮᱱ ᱪᱮᱫ ᱞᱮᱠᱟ ᱵᱮᱱ ᱞᱟᱹᱭ ᱠᱮᱜᱼᱟ ᱟᱹᱰᱤ ᱵᱮᱥ ᱵᱮᱱ ᱞᱟᱹᱭ ᱠᱮᱜᱼᱟ ᱯᱳᱭᱞᱳ ᱫᱤᱱ ᱡᱟᱦᱟᱸ, ᱯᱳᱭᱞᱳ ᱫᱤᱱ ᱦᱤᱞᱳᱜ ᱫᱚ ᱟᱵᱮᱱ ᱵᱮᱱ ᱞᱟᱹᱭ ᱠᱮᱜᱼᱟ ᱮᱱ ᱦᱤᱞᱳᱜ ᱫᱚ ᱟᱞᱮ ᱥᱮᱱ ᱚᱱᱠᱟ ᱜᱮ᱾ ᱟᱵᱮᱱ ᱪᱮᱫ ᱞᱮᱠᱟ ᱵᱮᱱ ᱞᱟᱹᱭ ᱠᱮᱫᱟ ᱚᱱᱠᱟ ᱜᱮ ᱦᱩᱭᱩᱜᱼᱟ, ᱢᱮᱱᱠᱷᱟᱱ ᱮᱱ ᱦᱤᱞᱳᱜ ᱫᱚ ᱩᱢ ᱦᱩᱭᱩᱜᱼᱟ᱾ ᱵᱚᱞᱮ ᱛᱩᱯᱩᱱ ᱵᱟᱲᱟ ᱠᱟᱛᱮᱫ ᱱᱟᱦᱟᱜ ᱜᱮᱵᱚᱱ ᱪᱚᱸᱫᱟᱭᱟ ᱛᱩᱯᱩᱱ ᱵᱟᱲᱟ ᱠᱟᱛᱮᱫ ᱜᱮ ᱱᱟᱜ ᱤᱥᱤᱱ ᱵᱟᱥᱟᱝ ᱠᱚ ᱫᱚ ᱦᱩᱭᱩᱜᱼᱟ᱾ ᱟᱨ ᱤᱱᱟᱹ ᱛᱟᱭᱚᱢ ᱱᱟᱦᱟᱜ ᱟᱹᱭᱩᱵ ᱟᱯᱞᱟ ᱥᱮᱫ ᱡᱟᱦᱟᱸ ᱵᱮᱱ ᱞᱟᱹᱭ ᱠᱮᱜᱼᱟ ᱜᱚᱴ ᱯᱩᱡᱟᱹ ᱡᱟᱦᱟᱸ ᱦᱩᱭᱩᱜᱼᱟ ᱜᱚᱴ ᱴᱟᱺᱰᱤ ᱨᱮ᱾ ᱚᱸᱰᱮ ᱱᱟᱦᱟᱜ ᱰᱟᱝᱨᱟ ᱥᱮ ᱜᱟᱹᱭ ᱡᱟᱦᱟᱸᱭ ᱨᱮᱱ ᱥᱤᱢ ᱵᱤᱞᱤ ᱞᱮᱵᱮᱫᱟ ᱱᱟᱦᱟᱜ ᱟᱫᱚ ᱚᱱᱮ ᱵᱮᱱ ᱞᱟᱹᱭ ᱠᱮᱫ ᱞᱮ ᱫᱷᱩᱛᱤ ᱢᱟᱱᱮ ᱞᱩᱜᱽᱲᱤ ᱠᱚ ᱮᱢᱟ ᱠᱚᱣᱟ ᱟᱨ ᱟᱨ ᱢᱤᱫ ᱴᱩᱠᱩᱡ ᱦᱟᱺᱰᱤ ᱠᱷᱟᱹᱡᱟᱹᱲᱤ ᱠᱳ ᱪᱮᱫ ᱚᱱᱠᱟ ᱞᱮᱠᱟ ᱮᱱᱛᱮᱫ ᱱᱤᱭᱚᱢ ᱢᱮᱱᱟᱜ ᱛᱟᱵᱚᱱᱟ ᱾ ᱟᱨ ᱫᱚᱥᱟᱨ ᱦᱤᱞᱳᱜ ᱫᱚ ᱡᱟᱦᱟᱸ ᱵᱚᱸᱜᱟ ᱢᱟᱦᱟ ᱞᱤᱧ ᱞᱟᱹᱭᱟ᱾ ᱛᱚ ᱵᱚᱸᱜᱟ ᱢᱟᱦᱟ ᱫᱚ ᱡᱮᱢᱚᱱ ᱟᱯᱟᱱ ᱟᱹᱯᱤᱱ ᱚᱲᱟᱜ ᱨᱮ ᱡᱮᱢᱚᱱ ᱟᱵᱚ ᱫᱚᱵᱚᱱ ᱵᱟᱲᱟᱭ ᱜᱮᱭᱟ ᱥᱮ, ᱡᱟᱦᱟᱸᱭ ᱫᱚ ᱥᱩᱠᱨᱤ ᱵᱚᱱ ᱵᱚᱸᱜᱟᱜᱼᱟ᱾ ᱡᱟᱦᱟᱸᱭ ᱫᱚ ᱥᱤᱢ ᱵᱚᱱ ᱵᱚᱸᱜᱟᱜᱼᱟ᱾ ᱟᱫᱚᱼᱼᱼ ᱮᱱ ᱦᱤᱞᱟᱹᱜ ᱫᱚ ᱟᱯᱟᱱ ᱟᱹᱯᱤᱱ ᱚᱲᱟᱜ ᱨᱮ ᱵᱚᱸᱜᱟ ᱦᱩᱭᱩᱜᱼᱟ᱾ ᱟᱨ ᱡᱤᱞ ᱩᱛᱩ ᱫᱟᱠᱟ ᱤᱥᱤᱱᱚᱜᱼᱟ ᱟᱨ ᱡᱚᱢ ᱦᱩᱭᱩᱜᱼᱟ᱾ ᱟᱨ ᱛᱮᱥᱟᱨ ᱫᱤᱱ ᱫᱚ ᱦᱟᱸᱜ ᱠᱷᱩᱱᱴᱟᱹᱣ ᱠᱟᱱᱟ᱾ ᱟᱫᱚ ᱠᱷᱩᱱ ᱠᱷᱩᱱᱴᱟᱹᱣ ᱢᱟᱦᱟ ᱦᱮᱫ ᱫᱚ ᱰᱟᱹᱝᱨᱤ ᱠᱚ ᱦᱟᱸᱜ ᱞᱮ ᱠᱷᱩᱱᱴᱟᱹᱣ ᱠᱚᱣᱟ᱾ ᱟᱨ ᱡᱟᱦᱟᱸ ᱠᱚ ᱞᱟᱹᱭᱟ ᱪᱩᱢᱟᱹᱲᱟ ᱦᱩᱭᱩᱜᱼᱟ, ᱨᱩ ᱟᱛᱮ ᱟᱨ ᱚᱱᱟ ᱥᱚᱨᱦᱟᱭ ᱨᱮᱢᱟ ᱮᱛᱚᱦᱚᱵ ᱠᱷᱚᱱᱜᱤ ᱩᱢ ᱦᱤᱞᱟᱹᱜ ᱠᱷᱚᱱ ᱜᱮ ᱡᱟᱦᱟᱸ ᱢᱮᱱᱟᱜ ᱛᱟᱵᱚᱱᱟ ᱮᱱᱛᱮᱫ ᱜᱟᱹᱭ ᱡᱟᱜᱟᱣ ᱟᱹᱭᱩᱵ ᱵᱮᱞᱟ ᱠᱷᱚᱡ᱾
ᱟᱨ ᱜᱟᱹᱭ ᱰᱟᱹᱝᱨᱤ ᱪᱩᱢᱟᱹᱲᱟ ᱟᱨ ᱥᱩᱱᱩᱢ ᱚᱡᱚᱜ ᱫᱮᱨᱮᱧ ᱨᱮ᱾ ᱚᱱᱟ ᱢᱟ ᱢᱮᱱᱟᱜ ᱜᱮᱭᱟ ᱮᱛᱚᱦᱚᱵ ᱠᱷᱚᱡ ᱜᱮ ᱟᱨ ᱠᱷᱩᱱᱴᱟᱹᱣ ᱦᱤᱞᱳᱜ ᱫᱚ ᱚᱱᱮᱞᱤᱧ ᱞᱟᱹᱭᱠᱮᱜᱼᱟ ᱰᱟᱹᱟᱝᱨᱤ ᱠᱚ ᱠᱷᱩᱱᱴᱟᱹᱣ ᱠᱚᱣᱟ ᱟᱨ ᱪᱩᱢᱟᱹᱲᱟ ᱠᱚ ᱦᱩᱭᱩᱜᱼᱟ᱾
ᱦᱩᱸ
ᱟᱨ ᱤᱱᱟᱹ ᱫᱚᱥᱟᱨ ᱦᱤᱞᱳᱜ ᱡᱟᱦᱟᱸᱞᱤᱧ ᱞᱟᱹᱭᱠᱮᱜᱼᱟ ᱡᱟᱞᱤ ᱛᱚ ᱡᱟᱞᱤ ᱦᱤᱞᱳᱜ ᱫᱚ ᱱᱟᱦᱟᱜ
ᱡᱚᱢ ᱧᱩ ᱠᱚ ᱦᱳᱭᱳᱜ ᱛᱟᱵᱩᱱᱟ ᱟᱨ ᱡᱟᱣᱜᱮ ᱦᱟᱯᱲᱟᱢᱠᱚ ᱧᱩᱛᱩᱢ ᱛᱮ ᱪᱚᱰᱚᱨ ᱠᱚ ᱠᱚ ᱦᱩᱭᱩᱜᱼᱟ ᱚᱱᱟ ᱠᱚ ᱱᱟᱦᱟᱜ ᱪᱟᱯᱮᱫ ᱵᱟᱲᱟ ᱦᱩᱭᱩᱜᱼᱟ᱾
ᱦᱩᱸ
ᱟᱨ ᱥᱟᱠᱨᱟᱛ ᱦᱤᱞᱳᱜ ᱫᱚ ᱟᱭᱢᱟ ᱞᱮᱠᱟ ᱟᱞᱮ ᱥᱮᱱ ᱫᱚ ᱦᱳᱭᱳᱜ ᱛᱟᱦᱮᱸᱱᱟ ᱡᱮᱢᱚᱱ ᱥᱮᱛᱟᱜ ᱵᱮᱞᱟ ᱫᱚ ᱠᱚᱲᱟ ᱜᱤᱫᱽᱨᱟᱹ ᱠᱚᱫᱚ ᱵᱷᱳᱨ ᱨᱮ ᱦᱟᱸᱜ ᱠᱚ ᱪᱟᱞᱟᱜᱼᱟ, ᱟᱨ ᱵᱟᱹᱭᱦᱟᱹᱲ ᱥᱮᱫ ᱠᱚ ᱦᱚᱦᱚᱭ ᱛᱟᱦᱮᱱᱟᱠᱚ ᱪᱮᱫ ᱞᱮᱠᱟ ᱠᱚ ᱦᱚᱦᱚᱭ ᱛᱟᱦᱮᱱᱟ ᱠᱚᱲᱟ ᱦᱚᱯᱚᱱ ᱚᱱᱠᱟ᱾ ᱟᱨ ᱱᱟᱦᱟᱜ ᱚᱱᱛᱮ ᱠᱷᱚᱡ ᱛᱩᱯᱩᱱ ᱠᱟᱛᱮᱫ ᱜᱮ ᱦᱮᱡ ᱠᱟᱛᱮ ᱱᱟᱜ ᱟᱞᱮᱥᱮᱱ ᱫᱚ ᱢᱤᱫᱴᱮᱱ ᱱᱤᱭᱚᱢ ᱢᱮᱱᱟᱜᱼᱟ, ᱡᱟᱦᱟᱸ ᱫᱚ ᱵᱚᱞᱮ ᱦᱟᱹᱱᱤ ᱚᱲᱟᱜ ᱱᱟᱹᱭ ᱚᱲᱟᱜ ᱚᱱᱠᱟᱱᱟᱜ ᱩᱛᱩ ᱫᱟᱠᱟ ᱠᱟᱜᱼᱟ ᱠᱚ ᱡᱮᱢᱚᱱ ᱯᱟᱥᱮ ᱚᱲᱟᱜ ᱨᱮᱱ ᱠᱚ ᱦᱚᱦᱚ ᱤᱫᱤᱭᱟ ᱵᱚᱞᱮ ᱥᱟᱠᱨᱟᱛ ᱫᱚ ᱟᱞᱮ ᱫᱚᱞᱮ ᱱᱤᱭᱚᱢ ᱠᱟᱣᱫᱟ ᱵᱚᱞᱮ ᱥᱟᱠᱨᱟᱛ ᱦᱤᱞᱟᱹᱜ ᱫᱚ ᱮᱱ ᱦᱤᱞᱟᱹᱜ ᱫᱚ ᱠᱷᱟᱹᱞᱤ ᱚᱲᱟᱜ ᱨᱮ ᱤᱥᱤᱱ ᱛᱮᱜ ᱜᱮ ᱤᱥᱤᱱ ᱥᱮᱱᱚᱜᱼᱟ ᱢᱮᱱᱠᱷᱟᱱ ᱱᱟᱦᱟᱜ ᱡᱚᱢ ᱫᱚ ᱮᱴᱟᱜ ᱦᱚᱲ ᱠᱚ ᱦᱤᱡᱩᱜᱼᱟ᱾
ᱟᱪᱪᱷᱟᱷᱟ ᱟᱨ ᱛᱚᱞᱮ ᱟᱨ ᱚᱲᱟᱜ ᱨᱮᱱ ᱫᱚ ᱡᱟᱦᱟᱸᱭ ᱠᱚᱠᱚ ᱛᱟᱦᱮᱱᱟ ᱟᱨ ᱚᱲᱟᱜ ᱨᱮ ᱡᱟᱦᱟᱸᱭ ᱠᱚ ᱛᱟᱦᱮᱱᱟ ᱩᱱᱠᱩ ᱫᱚ ᱩᱱᱠᱩ ᱦᱚᱸ ᱮᱴᱟᱜ ᱚᱲᱟᱜ ᱡᱚᱢ ᱠᱚ ᱪᱟᱞᱟᱜᱼᱟ᱾ ᱚᱱᱠᱟ
ᱦᱳᱭ, ᱢᱟᱱᱮ ᱚᱱᱠᱟ ᱜᱮ ᱱᱤᱭᱚᱢ ᱢᱮᱱᱟᱜᱼᱟ, ᱡᱮᱢᱚᱱ ᱠᱩᱞᱦᱤ ᱥᱮᱫ ᱨᱮ ᱡᱟᱦᱟᱸᱭ ᱜᱮ ᱩᱰᱩᱠ ᱠᱟᱛᱮᱫ ᱮ ᱧᱟᱢ ᱮᱱᱟ ᱮᱱᱠᱷᱟᱱ ᱟᱫᱚ ᱵᱚᱱ ᱢᱮᱛᱟᱣᱮᱭᱟ ᱫᱮᱞᱟ ᱵᱟᱥ ᱠᱮᱭᱟᱜ ᱡᱚᱢ ᱵᱚᱞᱮ ᱤᱥᱤᱱ ᱠᱚ ᱦᱩᱭᱮᱱᱟ ᱫᱮᱞᱟ ᱟᱫᱚ ᱾ ᱟᱫᱚ ᱵᱟᱝ ᱵᱟᱝ ᱵᱚᱱ ᱢᱮᱱ ᱨᱮᱦᱚᱸ ᱱᱟᱦᱟᱜ ᱩᱱᱠᱩ ᱫᱚᱠᱚ ᱤᱫᱤ ᱜᱮᱭᱟ ᱦᱳᱭ ᱥᱮ ᱾ ᱟᱫᱚ ᱱᱟᱦᱟᱜ ᱚᱸᱰᱮ ᱵᱚᱱ ᱡᱚᱢ ᱠᱮᱜᱼᱟ ᱩᱱᱠᱩ ᱴᱷᱮᱡ, ᱛᱚ ᱮᱱᱠᱷᱟᱱ ᱟᱵᱚ ᱵᱚᱱ ᱡᱚᱢ ᱞᱮᱠᱷᱟᱡ ᱫᱚ ᱢᱮᱱᱚᱜᱚᱜ ᱜᱮᱭᱟ ᱥᱮ ᱾ ᱠᱤ ᱤᱧ ᱢᱟᱧ ᱡᱚᱢ ᱠᱮᱜᱼᱟ ᱟᱞᱮ ᱢᱟᱞᱮ ᱡᱚᱢ ᱠᱮᱜᱼᱟ, ᱛᱚᱵᱮ ᱫᱮᱞᱟ ᱱᱤᱛᱳᱜ ᱫᱚ ᱟᱞᱮ ᱥᱮᱱ ᱾ ᱟᱫᱚ ᱚᱱᱠᱟ ᱜᱮ ᱦᱟᱸᱜ ᱚᱫᱚᱞ ᱵᱚᱫᱚᱞ ᱚᱫᱚᱞ ᱵᱚᱫᱚᱞ ᱛᱮᱜᱮ ᱡᱚᱢ ᱡᱚᱢ ᱛᱮᱜᱮ ᱱᱟᱦᱟᱜ ᱛᱤᱠᱤᱱ ᱛᱟᱨᱟᱥ ᱤᱧᱚᱜ-ᱟ ᱾ ᱟᱫᱚ ᱱᱟᱦᱟᱜ ᱚᱱᱠᱟ ᱚᱱᱠᱟ ᱡᱚᱢ ᱵᱟᱲᱟ ᱯᱩᱨᱟᱹᱣ ᱠᱟᱛᱮᱫ ᱱᱟᱦᱟᱜ ᱢᱤᱫ ᱵᱟᱨ ᱯᱮ ᱚᱲᱟᱜ, ᱯᱮ ᱚᱲᱟᱜ ᱮᱱᱛᱮᱫ ᱛᱤᱱᱟᱹᱜ ᱥᱟᱦᱚᱜᱼᱟ ᱱᱤᱭᱟᱹ ᱞᱟᱡ ᱨᱮᱦᱚᱸ ᱛᱷᱚᱲᱟ ᱛᱷᱚᱲᱟ ᱡᱟᱣᱜᱤ ᱦᱮᱸ ᱥᱮ ᱾ ᱟᱯᱱᱟᱨ ᱦᱚᱲ ᱠᱚᱴᱷᱮᱡ ᱜᱮ ᱡᱚᱢ ᱦᱩᱭᱩᱜᱼᱟ᱾ ᱟᱫᱚ ᱱᱟᱦᱟᱜ ᱤᱱᱟᱹ ᱛᱟᱭᱚᱢ ᱫᱚ ᱛᱟᱨᱟᱥᱤᱧ ᱵᱮᱲᱟ ᱚᱠᱛᱮ ᱡᱮᱢᱚᱱ ᱦᱟᱸᱜ ᱟᱹᱭᱩᱵ ᱵᱮᱨ ᱦᱩᱭᱩᱜᱼᱟ ᱾ ᱮᱱᱛᱮ ᱱᱟᱦᱟᱜ ᱛᱚᱠᱷᱚᱱ ᱫᱚ ᱵᱚᱡᱷᱟ ᱛᱩᱧ ᱢᱮᱱᱟᱜᱼᱟ ᱟᱞᱮ ᱴᱷᱮᱱ ᱫᱚ ᱾
ᱟᱪᱪᱷᱟ᱾
ᱵᱚᱡᱷᱟ ᱛᱩᱧ ᱡᱟᱦᱟ ᱠᱚ ᱢᱮᱛᱟᱜ ᱠᱟᱱᱟ ᱾
ᱦᱮᱸ ᱦᱮᱸ ᱦᱮᱸ, ᱵᱩᱡᱦᱟᱹᱣ ᱫᱟᱲᱮᱭᱟᱜ ᱠᱟᱱᱤᱧ ᱢᱟᱱᱮ ᱟᱯᱮ ᱫᱚ ᱢᱟᱱᱮ ᱤᱭᱟ. ᱚᱱᱮ ᱠᱟᱭᱨᱟ, ᱠᱟᱭᱨᱟ ᱫᱟᱨᱮ ᱨᱮᱠᱚ ᱛᱩᱧ ᱫᱚ ᱡᱟᱦᱟ ᱾
ᱵᱟᱝ ᱟᱞᱮ ᱫᱚ ᱱᱟᱦᱟᱜ ᱮᱨᱟᱰᱚᱢ ᱫᱟᱨᱮ ᱨᱮᱠᱚ ᱛᱩᱧᱟ ᱾ ᱦᱳᱭ ᱮᱨᱟᱰᱚᱢ ᱮᱨᱟᱰᱚᱢ ᱾
ᱮᱨᱟᱰᱚᱢ ᱫᱟᱨᱮ ᱵᱟᱝ? ᱚᱱᱟ ᱫᱚ ᱚᱠᱟ ᱞᱮᱠᱟ ? ᱚᱱᱟ ᱫᱚ ᱟᱞᱮ ᱥᱮᱫ ᱫᱚ ᱵᱟᱱᱩᱜᱼᱟ ᱾
ᱦᱳᱭ, ᱮᱨᱟᱰᱚᱢ ᱫᱚ ᱦᱟᱸᱜ ᱞᱤᱧ ᱞᱟᱹᱭᱟ ᱚᱱᱟ ᱨᱮᱱᱟᱜ ᱪᱮᱫ ᱞᱤᱧ ᱞᱟᱹᱭᱟ ᱤᱝᱞᱤᱥ ᱛᱮ ᱦᱟᱸᱜ ᱪᱮᱫ ᱠᱚ ᱢᱮᱛᱟᱜ ᱠᱟᱱᱟ, ᱦᱤᱱᱫᱤ ᱛᱮᱫᱚ ᱪᱮᱫ ᱠᱚ ᱢᱮᱛᱟᱜᱼᱟ ᱵᱟᱝᱞᱤᱧ ᱵᱟᱲᱟᱭᱟ ᱩᱱᱟᱹᱜ ᱾
ᱚᱱᱟ ᱠᱮᱡ ᱜᱳᱞ ᱜᱳᱞ ᱡᱚᱜᱼᱟ ᱟᱨ
ᱦᱩᱸ ᱾
ᱞᱟᱹᱴᱩ ᱞᱟᱹᱴᱩ ᱥᱟᱠᱟᱢᱚᱜᱼᱟ, ᱚᱱᱟ ᱫᱚ ᱱᱟᱦᱟᱜ ᱡᱚᱢ ᱠᱩ ᱥᱮ ᱩᱛᱩ ᱠᱚ ᱚᱱᱠᱟ ᱫᱚ ᱪᱮᱫ ᱦᱚᱸ ᱵᱟᱝ ᱜᱟᱱᱚᱜᱼᱟ ᱾ ᱚᱱᱟ ᱫᱚ ᱦᱳᱭ ᱨᱟᱱ ᱠᱩ ᱚᱱᱟ ᱠᱚᱫᱚ ᱨᱟᱱ ᱠᱩ ᱦᱩᱭᱩᱜᱼᱟ ᱾ ᱟᱫᱚ ᱚᱱᱟ ᱮᱨᱟᱰᱚᱢ ᱫᱟᱨᱮ ᱨᱮ ᱦᱟᱸᱜ ᱛᱩᱧ ᱦᱩᱭᱩᱜᱼᱟ ᱾ ᱡᱟᱦᱟ ᱚᱱᱟ ᱨᱮᱫᱚ ᱦᱟᱸᱜ ᱮᱨᱟᱰᱚᱢ ᱡᱟᱦᱟ ᱮᱱᱛᱮ ᱞᱤᱧ ᱞᱟᱹᱭᱟ ᱤᱭᱟᱹ ᱠᱚᱜᱼᱟ ᱰᱟᱹᱨ ᱠᱚᱜᱼᱟ ᱾ ᱚᱱᱟ ᱰᱟᱹᱨ ᱫᱚᱠᱚ ᱦᱮᱸᱥᱮ ᱠᱟᱜᱼᱟ ᱟᱨ ᱚᱱᱟ ᱢᱩᱪᱟᱹᱫ, ᱢᱩᱪᱟᱹᱫ ᱨᱮᱫᱚ ᱦᱟᱸᱜ ᱜᱩᱨᱤᱡ ᱞᱮ ᱛᱷᱩᱯᱨᱟᱢᱟᱜᱼᱟ ᱟᱨ ᱚᱱᱟ, ᱚᱱᱟ ᱠᱚᱫᱚ ᱦᱟᱜ ᱠᱚᱲᱟ ᱜᱤᱫᱽᱨᱟᱹ ᱠᱚᱣᱟᱜ ᱠᱟᱹᱢᱤ ᱠᱟᱱ ᱜᱮᱭᱟ ᱾
ᱦᱳᱭ ᱦᱳᱭ ᱾
ᱦᱳᱭ ᱟᱫᱚ ᱱᱟᱭᱠᱮ, ᱢᱟᱹᱡᱷᱤ, ᱯᱟᱨᱟᱱᱤᱠ, ᱠᱩᱰᱟᱹᱢ ᱱᱟᱭᱠᱮ ᱛᱤᱱᱟᱹᱜ ᱢᱮᱱᱟᱜ ᱠᱚᱣᱟ ᱡᱚᱛᱚ ᱦᱟᱜ ᱠᱚ ᱪᱟᱞᱟᱜᱼᱟ ᱾ ᱟᱨ ᱟᱛᱳ ᱠᱚᱨᱮᱱ ᱛᱤᱱᱟᱹᱜ ᱦᱚᱲ ᱢᱮᱱᱟᱜ ᱵᱚᱱᱟ, ᱵᱚᱞᱮ ᱡᱚᱛᱚ ᱵᱚᱱ ᱥᱮᱱ ᱪᱟᱵᱟᱜᱼᱟ ᱠᱩᱞᱦᱤ ᱢᱩᱪᱟᱹᱫ ᱾
ᱦᱩᱸ ᱾
ᱦᱳᱭ ᱟᱫᱚ ᱟᱭᱢᱟ ᱞᱮᱠᱟᱱ ᱠᱷᱮᱞᱟ ᱦᱩᱭᱩᱜᱼᱟ ᱾ ᱟᱫᱚ ᱚᱸᱰᱮ ᱛᱚᱠᱷᱚᱱ ᱠᱷᱮᱞᱟ ᱠᱚ ᱯᱩᱨᱟᱹᱣ ᱠᱟᱛᱮ ᱦᱮᱡ ᱠᱟᱛᱮᱜ ᱦᱟᱜ ᱢᱟᱹᱡᱷᱤ ᱛᱷᱟᱱ ᱨᱮ ᱠᱚᱲᱟ ᱜᱤᱫᱽᱨᱟᱹ ᱠᱚᱫᱚ ᱱᱟᱦᱟᱸᱜ ᱢᱤᱫ ᱫᱚᱢ ᱯᱟᱠ ᱠᱚ ᱫᱚᱱ ᱟᱹᱪᱩᱨ ᱠᱮᱫ ᱜᱮ ᱾ ᱟᱨ ᱤᱱᱟᱹ ᱛᱟᱭᱚᱢ ᱫᱚ ᱦᱟᱸᱜ ᱟᱫᱚ ᱱᱟᱭᱠᱮ ᱚᱲᱟᱜ ᱪᱟᱞᱟᱣ ᱦᱩᱭᱩᱜᱼᱟ ᱡᱚᱛᱚ ᱦᱚᱲ ᱜᱤ ᱾ ᱠᱚᱲᱟ ᱜᱤᱫᱽᱨᱟᱹ ᱠᱚ ᱦᱟᱸᱜ ᱠᱚ ᱞᱟᱦᱟᱜᱼᱟ ᱱᱟᱦᱟᱸᱜ ᱟᱨ ᱠᱩᱲᱤ ᱜᱤᱫᱽᱨᱟᱹ ᱠᱚᱫᱚ ᱠᱚ ᱛᱟᱭᱱᱚᱢᱚᱜᱼᱟ ᱾ ᱟᱫᱚ ᱱᱟᱭᱠᱮ ᱵᱟᱵᱟ ᱚᱲᱟᱜ ᱪᱟᱞᱟᱣ ᱠᱟᱛᱮᱫ ᱜᱮ ᱦᱟᱸᱜ ᱚᱸᱰᱮ ᱡᱟ ᱦᱟᱯᱲᱟᱢ ᱠᱚ ᱧᱩᱛᱩᱢ ᱛᱮᱠᱚ ᱪᱚᱰᱚᱨᱟ ᱟᱨ ᱡᱟᱣ ᱜᱮ ᱦᱟᱸᱜ ᱠᱚ ᱧᱩ ᱪᱮᱯᱮᱡ ᱵᱟᱲᱟ ᱠᱮᱫ ᱜᱮ ᱟᱨ ᱱᱟᱦᱟᱜ ᱚᱸᱰᱮ ᱠᱷᱚᱡ ᱜᱮ ᱱᱟᱦᱟᱜ ᱱᱟᱭᱠᱮ ᱵᱩᱲᱦᱤ ᱫᱚ ᱠᱷᱟᱹᱡᱟᱹᱲᱤ ᱠᱟᱱᱟ ᱥᱮ ᱯᱤᱴᱷᱟᱹ ᱠᱟᱱᱟ ᱥᱮ ᱮᱱᱛᱮᱫ ᱪᱮᱫ ᱞᱮᱠᱟ ᱡᱟᱣ ᱠᱩᱞᱟᱹᱜ ᱛᱟᱵᱚᱱ,
ᱦᱮᱸ,
ᱚᱱᱠᱟ ᱱᱟᱦᱟᱜ ᱮᱢᱮ ᱮ ᱮᱦᱚᱵᱟ ᱟᱫᱚ ᱱᱟᱭᱠᱮ ᱦᱟᱲᱟᱢ ᱚᱲᱟᱜ ᱠᱷᱚᱱ ᱮᱦᱚᱵᱚᱜᱼᱟ᱾ ᱟᱫᱚ ᱢᱤᱫ ᱢᱩᱪᱟᱹᱫ ᱠᱩᱞᱦᱤ ᱠᱷᱚᱡ ᱞᱮ ᱮᱦᱚᱵᱟ ᱟᱫᱚ ᱮᱠᱫᱚᱢ ᱜᱚᱴᱟ ᱠᱩᱞᱦᱤ ᱞᱮ ᱯᱩᱨᱟᱹᱣᱼᱟ᱾ ᱟᱨ ᱡᱟᱦᱟᱸ ᱚᱲᱟᱜ ᱜᱮᱞᱮ ᱵᱚᱞᱚᱜᱼᱟ ᱚᱸᱰᱮ ᱜᱮᱞᱮ ᱦᱚᱦᱚᱭᱟ, ᱢᱩᱡ ᱰᱷᱞ ᱰᱷᱞ ᱜᱤᱲᱜᱤᱲ ᱯᱤᱴᱷᱟᱹ ᱚᱱᱠᱟ ᱞᱮ ᱦᱚᱦᱚᱭᱟ, ᱟᱫᱚ ᱠᱷᱟᱹᱡᱟᱹᱲᱤ ᱢᱮᱥᱟ ᱛᱟᱵᱮᱱ ᱟᱨ ᱵᱟᱝᱠᱷᱟᱱ ᱯᱤᱴᱷᱟᱹ ᱚᱱᱠᱟ ᱠᱚ ᱮᱢ ᱪᱟᱞᱟᱜᱼᱟ, ᱟᱨ ᱱᱟᱦᱟᱜ ᱡᱷᱚᱞᱟ ᱛᱟᱦᱮᱱ ᱠᱟᱱ ᱛᱟᱵᱚᱱᱟ ᱟᱛᱟᱝ ᱞᱟᱹᱜᱤᱫ ᱫᱚ,
ᱦᱩᱸ ᱦᱩᱸ,
ᱟᱫᱚ ᱚᱲᱟᱜ ᱚᱲᱟᱜ ᱠᱷᱟᱹᱡᱟᱹᱲᱤ ᱟᱛᱟᱝ ᱟᱛᱟᱝ ᱛᱮ ᱡᱚᱛᱚ ᱯᱩᱨᱟᱹ ᱟᱛᱳ ᱞᱮ ᱯᱩᱨᱟᱹᱣ ᱠᱮᱫ ᱜᱮ ᱱᱟᱦᱟᱜ, ᱟᱫᱚ ᱯᱩᱨᱟᱹᱣ ᱦᱩᱭ ᱞᱮᱱᱠᱷᱟᱱ ᱠᱷᱟᱱ ᱫᱚ ᱦᱟᱸᱜ ᱟᱫᱚ ᱚᱲᱟᱜ ᱦᱮᱡ ᱵᱟᱲᱟ ᱦᱩᱭᱩᱜᱼᱟ, ᱚᱱᱠᱟ ᱟᱯᱮᱥᱮᱱ ᱚᱱᱠᱟ ᱦᱩᱭᱩᱜ ᱜᱮᱭᱟ?
ᱟᱞᱮ ᱫᱚ ᱚᱱᱟᱴᱟᱜ ᱫᱚ ᱥᱟᱠᱨᱟᱛ ᱴᱟᱜ ᱫᱚ ᱚᱱᱟ ᱫᱚ ᱢᱟᱱᱮ ᱥᱟᱠᱨᱟᱛ ᱥᱚᱢᱚᱭ ᱦᱩᱭᱩᱜᱼᱟ ᱯᱩᱥ ᱵᱚᱸᱜᱟ ᱡᱟᱦᱟᱸ ᱥᱚᱝᱠᱟᱱᱛᱤ ᱨᱮᱥᱮ
ᱦᱳᱭ᱾
ᱦᱮ ᱯᱩᱥ ᱵᱚᱸᱜᱟ ᱥᱚᱝᱠᱟᱱᱛᱤ ᱨᱮ ᱮᱠᱮᱵᱟᱨᱮ ᱯᱩᱥ ᱵᱚᱸᱜᱟ ᱢᱩᱪᱟᱹᱫ ᱨᱮ᱾ ᱚᱱᱟᱴᱟᱜ ᱫᱚ ᱥᱟᱠᱨᱟᱛ ᱫᱚ ᱛᱚᱠᱷᱚᱱ ᱩᱱ ᱚᱠᱛᱚ ᱦᱩᱭᱩᱜ ᱛᱟᱞᱮᱭᱟ ᱥᱟᱠᱨᱟᱛ ᱫᱚ, ᱟᱨ ᱵᱷᱮᱡᱟ ᱦᱚᱸ